ᱦᱩᱸ?
ᱞᱟᱹᱭ ᱫᱤᱧ ᱨᱚᱲᱮᱢ ᱟᱸᱡᱚᱢ ᱫᱟ ᱵᱷᱟᱜᱮ ᱞᱮᱠᱟ?
ᱦᱩᱸ ᱴᱷᱤᱴ ᱦᱮᱰᱯᱷᱳᱱᱮᱢ ᱞᱟᱜᱟᱣ ᱠᱟᱜ ᱜᱮᱥᱮ?
ᱦᱩᱸ᱾
ᱱᱤᱛᱚᱜ ᱫᱚ ᱪᱮᱫ ᱡᱟᱞᱟᱢ ᱞᱟᱜᱟᱣ ᱠᱟᱜᱼᱟ?
ᱵᱟᱢ ᱟᱡᱚᱢ ᱫᱟ?
ᱟᱸᱡᱚᱢ ᱫᱚ ᱟᱡᱚᱢᱚᱜ-ᱟ ᱚᱫᱫᱷᱮᱠ ᱥᱚᱢᱚᱭ ᱜᱮ ᱵᱟᱝ ᱟᱸᱡᱚᱢᱚᱜᱼᱟ᱾
ᱵᱟᱝ ᱟᱸᱡᱚᱢᱚᱜ ᱠᱟᱱᱟ, ᱠᱟᱴᱟ ᱠᱟᱴᱟ ᱫᱚᱢᱮ ᱟᱸᱡᱚᱢᱚᱜ ᱠᱟᱱᱟ᱾
ᱦᱩᱸ?
ᱨᱚᱲ ᱵᱟᱹᱧ ᱟᱸᱡᱚᱢ ᱞᱮᱫᱟ ᱪᱮᱫ ᱪᱚᱢ ᱞᱟᱹᱭ ᱠᱮᱫᱟ ᱦᱩᱸ᱾ ᱱᱤᱛᱚᱜ ᱫᱩᱧ ᱟᱡᱚᱢ ᱫᱟ ᱚᱸ᱾ ᱟᱞᱮ ᱫᱚ ᱟᱹᱞᱩ ᱵᱷᱟᱹᱡᱤ᱾
ᱟᱞᱩ ᱵᱷᱟᱹᱡᱤ ᱟᱨ ᱪᱮᱫ?
ᱚᱱᱟ ᱜᱮ ᱪᱮᱫ ᱦᱚ ᱵᱟᱝ, ᱪᱚᱯ ᱞᱮ ᱦᱟᱛᱟᱣ ᱟᱜᱩ ᱠᱮᱫᱟ᱾ ᱦᱩᱭᱩᱜ ᱠᱟᱱᱟ ᱮᱱᱟᱱᱟᱜ ᱫᱚ ᱵᱚᱱᱚᱥᱥᱨᱤ ᱴᱤᱭᱩᱥᱚᱱᱮ ᱪᱟᱞᱟᱣ ᱞᱮᱱ ᱛᱟᱦᱮᱸ ᱟᱫᱚ ᱥᱚᱵᱽᱡᱤ ᱵᱟᱭ ᱧᱟᱢ ᱞᱮᱫᱟ, ᱟᱫᱚ ᱟᱞᱩᱜᱮ ᱦᱟᱛᱟᱣ ᱟᱜᱩ ᱠᱮᱫᱟ, ᱟᱫᱚ ᱪᱮᱫ ᱚᱱᱟ ᱜᱮᱞᱮ ᱵᱷᱟᱡᱤ ᱠᱮᱫᱟ᱾
ᱪᱮ ᱟᱞᱩ ᱵᱷᱟᱡᱤ ᱟᱨ ᱤᱭᱟᱹ ᱫᱟᱜ ᱢᱟᱹᱰᱤ ᱫᱟᱠᱟ? ᱩᱸᱜ ᱫᱟᱢᱮ ᱥᱮᱵ ᱫᱟᱛᱟ ᱫᱚᱢᱮ᱾
ᱥᱮᱵ ᱫᱚ ᱵᱟᱝ ᱥᱚᱵᱽᱡᱤ ᱵᱟᱭ ᱧᱟᱢ ᱞᱮᱱ ᱵᱟᱨᱚᱴᱟ ᱥᱩᱢᱚᱭ ᱦᱤᱡᱩᱜ ᱠᱟᱱᱟ ᱴᱤᱭᱩᱥᱮᱱ ᱠᱷᱚᱡ᱾
ᱦᱩᱸ᱾
ᱚᱠᱟᱨᱮᱢ ᱧᱟᱢᱟ ᱥᱚᱵᱽᱡᱤ ᱫᱚ ᱵᱚᱨᱚᱴᱟ ᱥᱚᱢᱚᱭ ᱫᱚ ᱛᱟᱸᱦᱮᱱᱟ ᱠᱤ᱾
ᱡᱟᱦᱟᱸ ᱤᱭᱟᱹ ᱯᱮ ᱡᱚᱢ ᱜᱮᱭᱟ ᱥᱤ ᱵᱷᱩᱸᱲᱤ?
ᱩᱸᱦᱩᱜ᱾
ᱵᱷᱩᱸᱲᱤ ᱵᱟᱯᱮ ᱡᱚᱢ ᱜᱮᱭᱟ? ᱵᱷᱩᱸᱲᱤ ᱪᱷᱟᱞ ᱚᱱᱟ ᱠᱚ ᱵᱟᱯᱮ ᱡᱚᱢ ᱜᱮᱭᱟ? ᱟᱨ ᱯᱮᱥᱟᱞ ᱱᱮᱛᱟᱨ ᱫᱚ ᱯᱮᱥᱟᱞ ᱦᱚᱸᱠᱚ ᱮᱢᱚᱜ ᱠᱟᱱ ᱜᱮᱭᱟ᱾
ᱩᱱᱟᱹᱜ ᱵᱟᱭ ᱦᱟᱛᱟᱣ ᱵᱟᱲᱟᱭᱟ᱾ ᱪᱮᱫ ᱩᱛᱩ ᱠᱟᱛᱷᱟ ᱩᱛᱩ ᱠᱟᱛᱮᱫ ᱮᱢ ᱞᱟᱹᱭᱮᱫᱟ, ᱥᱮ ᱢᱟᱱᱮ ᱤᱭᱟᱹ ᱫᱚᱠᱟᱱ ᱨᱮ ᱢᱟᱱᱮ ᱡᱟᱦᱟᱸᱨᱮ ᱥᱤᱢ ᱠᱚ ᱜᱮᱫ ᱠᱚᱣᱟ ᱚᱸᱰᱮ ᱢᱟᱱᱮ
ᱢᱟᱱᱮ ᱟᱹᱜᱩ ᱠᱟᱛᱮᱜ᱾
ᱩᱸᱦᱩᱜ᱾ ᱵᱟᱢ ᱟᱸᱡᱚᱢ ᱫᱟ?
ᱦᱩᱸ᱾
ᱱᱚᱰᱮ ᱫᱚ ᱚᱠᱟᱨᱮ ᱚᱱᱟ ᱫᱚ ᱧᱟᱢᱚᱜ ᱛᱮ ᱱᱚᱰᱮ ᱫᱚᱢ ᱡᱚᱢᱟ᱾
ᱩᱸᱜ ᱵᱟᱭ ᱧᱟᱢᱚᱜ
ᱩᱸᱦᱩᱜ᱾
ᱚᱸᱰᱮ ᱚᱱᱟ ᱫᱷᱟᱨᱮ ᱩᱱᱟᱹᱜ ᱠᱚ ᱜᱮᱫ ᱠᱚᱫᱚ ᱥᱤᱢ᱾
ᱜᱮᱫ ᱫᱚᱠᱚ ᱜᱮᱫ ᱠᱚᱣᱟ ᱛᱚ,
ᱛᱚ ᱚᱱᱟ ᱚᱱᱟ ᱯᱮᱥᱟᱞ ᱫᱚ ᱦᱩᱭᱩᱜ ᱠᱟᱱᱟ ᱪᱮᱫ ᱫᱚᱠᱟᱱ ᱪᱤᱠᱟᱹᱭᱱᱟ?
ᱚᱱᱟ ᱫᱚ ᱚᱱᱟ ᱤᱭᱟᱹᱜ ᱛᱚᱢ ᱞᱟᱹᱭᱫᱟ ᱚᱱᱟ ᱵᱮᱨᱮᱞ ᱟᱜ ᱛᱚᱢ ᱞᱟᱹᱭᱫᱟ? ᱵᱮᱨᱮᱞᱟᱜ ᱫᱚ ᱧᱟᱢᱚᱜ
ᱤᱥᱤᱱ ᱡᱮᱞ ᱫᱚ ᱵᱟᱝ ᱵᱮᱨᱮᱞ᱾
ᱵᱮᱨᱮᱞᱟᱜ ᱫᱚ ᱟᱞᱮ ᱫᱚ ᱵᱟᱞᱮ ᱦᱟᱛᱟᱣᱼᱟ ᱚᱱᱟ ᱫᱚ᱾ ᱤᱧᱫᱚ ᱤᱥᱤᱱᱟᱜ ᱤᱧ ᱞᱟᱹᱭᱫᱟ ᱤᱥᱤᱱᱟᱜ ᱦᱚᱸ ᱵᱟᱝ ᱤᱥᱤᱱᱟᱜ ᱫᱚ ᱱᱚᱸᱰᱮ ᱫᱚ ᱚᱠᱟᱟᱨ ᱠᱚ ᱤᱥᱤᱱ? ᱚᱱᱠᱟᱱᱟᱜ ᱫᱚᱠᱟᱱ ᱜᱮ ᱵᱟᱹᱪᱩᱜᱼᱟ ᱡᱮ ᱚᱸᱰᱮ ᱤᱥᱤᱱᱟᱠᱚ ᱚᱱᱠᱟ᱾
ᱩᱸ ᱚᱱᱛᱮ ᱫᱚᱠᱟᱱ ᱠᱚᱨᱮ
ᱟᱠᱷᱨᱤᱧ ᱨᱮᱦᱚᱸ ᱚᱸᱰᱮ ᱥᱩᱫᱷᱩ ᱡᱮᱞ ᱚᱸᱰᱮ ᱥᱩᱫᱷᱩ ᱡᱮᱞ ᱜᱮ ᱧᱟᱢᱚᱜᱼᱟ, ᱪᱚᱴ ᱯᱚᱴ ᱫᱚ ᱡᱟᱹᱱᱤᱡ ᱪᱚ ᱵᱟᱝ ᱧᱟᱢᱚᱜᱼᱟ ᱚᱸᱰᱮ ᱫᱚ᱾
ᱩᱸ ᱚᱱᱟ ᱫᱚᱢᱮᱧ ᱠᱩᱥᱤᱭᱟᱜᱼᱟ, ᱫᱚᱢᱮ ᱪᱮᱦᱨᱟ
ᱤᱧ ᱚᱲᱟᱜ ᱨᱮᱫᱚ ᱡᱚᱢ ᱵᱟᱲᱟ ᱠᱟᱫ ᱜᱮᱭᱟ ᱵᱟᱝ ᱡᱚᱢ ᱫᱚ ᱵᱟᱝ ᱱᱚᱰᱮ ᱫᱚ ᱵᱟᱹᱧ ᱡᱚᱢ ᱵᱟᱲᱟ ᱠᱟᱫᱟ ᱤᱭᱟᱹ ᱠᱟᱛᱮᱫ ᱫᱚ᱾
ᱚᱸᱰᱮ ᱯᱮᱥᱟᱞ ᱫᱚ ᱚᱱᱮ ᱦᱚᱴᱚᱜ ᱛᱟᱸᱦᱮᱱᱟ ᱛᱟᱨᱯᱚᱨᱮ ᱤᱱᱵᱚᱨᱚ ᱛᱟᱦᱮᱸᱱᱟ᱾
ᱤᱱ ᱵᱚᱨᱚ ᱫᱚ ᱚᱱᱟ ᱪᱮᱫ ᱠᱚ ᱢᱮᱱᱟ ᱤᱱ ᱛᱮᱫ ᱫᱤᱠᱩᱛᱮ ᱪᱮᱫ ᱠᱚ ᱢᱮᱛᱟᱜᱼᱟ ᱞᱮ ᱢᱮᱥᱮ?
ᱢᱤᱴᱷᱴᱟ ᱪᱮᱫᱠᱚ ᱞᱟᱹᱭᱟ ᱡᱟᱱᱤᱪ᱾
ᱢᱤᱫᱴᱟᱜ? ᱟᱨ ᱚᱱᱟ ᱤᱭᱟᱹ ᱞᱮᱠᱟ ᱛᱟᱸᱦᱮᱱ ᱫᱚ, ᱚᱱᱟ ᱠᱩᱸᱰᱤ ᱥᱮ ᱪᱮᱫ ᱠᱚ ᱢᱮᱛᱟᱜᱼᱟ ᱚᱱᱟ ᱚᱱᱟ ᱠᱚ ᱚᱢᱚᱜ ᱫᱚ ᱪᱮᱫ ᱠᱚ ᱞᱟᱹᱭᱟ?
ᱨᱩᱴᱤ
ᱚᱱᱟ ᱚᱱᱟ ᱤᱧ ᱫᱚ ᱚᱱᱟ ᱨᱟᱹᱜᱤᱧ ᱵᱩᱡᱟ ᱡᱩᱫᱤ ᱡᱮᱞ ᱨᱮᱠᱚ ᱮᱢᱚᱜ-ᱟ᱾ ᱟᱨ ᱢᱤᱫ ᱮᱱᱮ ᱥᱚᱢᱩᱱᱟ ᱛᱟᱞᱤᱧ ᱢᱤᱫ ᱫᱤᱱ ᱡᱞᱤᱧ ᱩᱛᱩ ᱞᱮᱫᱟ ᱦᱟᱸᱱᱮ ᱤᱱᱞᱳᱜ ᱤᱭᱟᱹ ᱥᱩᱢᱳᱜ
ᱠᱤ ᱵᱚᱞᱮ ᱢᱮᱛᱟ ᱛᱟᱹᱠᱤᱱ ᱵᱟᱹᱠᱤᱱ ᱛᱟᱦᱮᱸ ᱠᱟᱱᱟ? ᱟᱢ ᱮᱥᱠᱩᱞᱮᱢ ᱪᱟᱞᱟᱣ ᱞᱮᱱ ᱛᱚᱠᱷᱚᱱ, ᱟᱨᱚ ᱩᱱᱤ ᱫᱮᱞᱳ ᱢᱟᱱᱮ ᱡᱚ ᱟᱫᱚ ᱞᱤᱧ ᱧᱮᱞ ᱠᱮᱫᱟ ᱩᱱᱫᱚ ᱵᱟᱭ ᱢᱮᱛᱟᱜ ᱞᱤᱧ ᱦᱮᱸ ᱟᱫᱚ ᱠᱚᱢ ᱱᱟ ᱟᱨ ᱛᱠᱷᱚᱱ ᱪᱳᱠᱳ ᱪᱳᱠᱳ ᱛᱮ ᱮᱢᱟᱜ ᱞᱤᱧᱟ ᱵᱟᱲᱟᱭᱟᱢ᱾ ᱟᱫᱚ ᱵᱟᱹᱞᱤᱧ ᱞᱟᱹᱭ ᱫᱟᱲᱮᱭ ᱫᱤ ᱡᱮ ᱚᱱᱟ ᱟᱞᱚᱢ ᱮᱢᱟᱣ ᱞᱤᱧᱟ, ᱴᱷᱤᱠ ᱜᱮᱭ
ᱪᱮ ᱚᱱᱟ ᱫᱚᱵᱤᱱ ᱢᱮᱛᱟ ᱠᱮᱭᱟᱛᱚ ᱫᱷᱮᱴ ᱚᱱᱟ ᱫᱚ ᱵᱟᱞᱤᱧ ᱦᱟᱛᱟᱣᱟ᱾
ᱩᱱᱤ ᱫᱚ ᱛᱟᱨᱢᱟᱱᱮ ᱩᱱᱤ ᱦᱚᱸ ᱵᱩᱡᱽ ᱫᱟᱲᱮᱜ ᱠᱟᱱᱟ ᱡᱮ ᱩᱱᱠᱤᱱ ᱚᱱᱟ ᱵᱟᱹᱠᱤᱱ ᱦᱟᱛᱟᱣᱟ᱾ ᱥᱩᱢᱚᱱᱟ ᱤᱧᱤᱧ ᱢᱮᱛᱟ ᱫᱮᱭᱟ ᱡᱮ ᱠᱚᱭᱚᱜ ᱢᱮ ᱚᱱᱟᱭ ᱮᱢᱟᱣᱞᱟᱝᱟ, ᱟᱨ ᱥᱩᱢᱚᱱᱟᱭ ᱧᱮᱞᱮᱫ ᱛᱟᱸᱦᱮᱱᱟ᱾
ᱤᱱᱵᱚᱨᱚᱭ ᱮᱢ ᱠᱟᱫᱟ ᱥᱮ ᱚᱱᱟ ᱤᱭᱟᱹ ᱛᱮᱜ ᱠᱩᱰᱸᱤ ᱛᱮᱜ?
ᱵᱟᱝ ᱚᱱᱟ ᱤᱱ ᱛᱮᱜ ᱟᱨ ᱚᱱᱟ ᱡᱟᱦᱟᱸ ᱥᱚᱠᱛᱚ ᱥᱚᱠᱛᱚᱣᱟᱜ ᱛᱟᱸᱦᱮᱱᱟ ᱚᱱᱟ ᱪᱮᱫ ᱠᱟᱱᱪᱟ ᱵᱟᱹᱧ ᱵᱟᱰᱟᱭᱟ ᱚᱱᱟ᱾
ᱤᱱ ᱴᱷᱮᱡ ᱫᱚ ᱵᱟᱹᱧ ᱠᱩᱥᱤᱭᱟᱜ-ᱟ, ᱠᱤᱱᱛᱩ ᱚᱱᱟ ᱥᱚᱠᱛᱚᱣᱟᱜ ᱚᱱᱟ ᱫᱚᱧ ᱠᱩᱥᱤᱭᱟᱜ-ᱟ᱾
ᱩᱸ ᱟᱨ ᱚᱱᱟ ᱠᱩᱸᱰᱤ ᱦᱚᱸ ᱵᱟᱹᱧ ᱠᱩᱥᱤᱭᱟᱜ-ᱟ, ᱤᱧ ᱫᱚ ᱚᱱᱟ ᱫᱚ ᱪᱮᱫᱠᱟ ᱪᱚᱧ ᱵᱩᱡ
ᱚᱱᱟ ᱠᱩᱸᱰᱤ ᱜᱮ ᱠᱩᱸᱰᱤ ᱫᱚ ᱤᱧ ᱫᱩᱧ ᱠᱩᱥᱤᱭᱟᱜ-ᱟ᱾
ᱢᱟᱱᱮ ᱤᱭᱟᱹ ᱫᱚ ᱴᱷᱤᱠ ᱜᱮᱭᱟ, ᱢᱟᱱᱮ ᱚᱸ ᱨᱟᱯᱟᱜ ᱠᱟᱛᱮᱜ ᱡᱚᱢ ᱫᱚ ᱤᱱ ᱛᱮᱫ ᱤᱧ ᱠᱩᱥᱤᱭᱟᱜ-ᱟ, ᱠᱤᱱᱛᱩ ᱩᱛᱩ ᱨᱮᱫᱚ ᱵᱟᱹᱧ ᱠᱩᱥᱤᱭᱟᱜ-ᱟ ᱤᱧ ᱫᱚ᱾ ᱪᱮᱠᱟ ᱪᱩᱧ ᱵᱩᱡᱟ ᱟᱹᱲᱤ ᱥᱮᱜᱮ᱾
ᱦᱩᱸ᱾
ᱦᱩᱸ᱾
ᱟ ᱛᱟᱭᱱᱚᱢ ᱛᱮ ᱦᱮᱡ ᱠᱟᱛᱮ ᱱᱚᱸᱰᱮ ᱞᱤᱧ ᱧᱮᱞᱫᱟᱞᱤᱧ ᱧᱮᱞ ᱠᱮᱫᱟᱢ ᱥᱚᱢᱚ ᱮᱢᱟᱜᱞᱟᱝ ᱜᱮᱭᱟᱭ ᱚᱱᱟ ᱥᱮ᱾
ᱚᱠᱟᱨᱮ ᱵᱚᱞᱮᱢ ᱢᱮᱛᱟᱭ ᱜᱮ᱾
ᱚᱱᱟ ᱚᱸᱰᱮ ᱚᱱᱟ ᱤᱭᱟᱹ ᱴᱷᱮᱱ᱾ ᱨᱟᱥᱛᱟ ᱫᱷᱟᱨᱮ ᱨᱮ ᱫᱚᱠᱟᱱ ᱢᱮᱱᱟᱜ ᱫᱚ, ᱚᱱᱮ ᱡᱟᱦᱟᱸ ᱨᱮ ᱠᱷᱟᱛᱟ ᱠᱚᱞᱚᱢ ᱫᱚᱠᱟᱱ ᱢᱮᱱᱟᱜ ᱫᱚ ᱚᱱᱮ ᱚᱸᱰᱮ, ᱚᱱᱮ ᱩᱱ ᱡᱟᱸᱦᱟᱨᱮ ᱪᱚᱯ ᱞᱟᱝ ᱦᱟᱛᱟᱣ ᱠᱮᱫᱟ ᱢᱤᱫ ᱫᱷᱟᱣ
ᱱᱚᱱᱛᱮ ᱨᱮ ᱢᱤᱫᱴᱮᱱ ᱵᱟᱝ ᱢᱮᱱᱟᱜ-ᱟ ᱫᱚᱠᱟᱱ ᱟᱫᱚ ᱢᱮᱱᱟᱜ ᱛᱟᱢᱟ ᱱᱤᱛᱚᱜ ᱦᱩᱸ ᱞᱮᱸᱜᱟᱛᱤ ᱫᱷᱟᱨᱮ ᱤᱭᱟᱹ ᱥᱟᱨᱟᱚᱫ ᱯᱚᱞᱞᱤ ᱥᱮᱫ ᱠᱷᱡ ᱪᱟᱞᱟᱜ ᱚᱱᱮ ᱚᱱᱛᱮ ᱥᱴᱟᱭᱤᱞ ᱵᱟᱡᱟᱨ ᱠᱷᱚᱱ ᱡᱚᱠᱷᱚᱱ ᱥᱟᱨᱟᱚᱫᱟᱯ ᱯᱚᱞᱞᱤ ᱥᱮᱫᱮᱢ ᱪᱟᱞᱟᱜ ᱞᱮᱸᱜᱟ ᱛᱤ ᱫᱷᱟ
ᱚᱸᱰᱮ ᱫᱚ ᱫᱩᱥᱚ ᱠᱩᱲᱤ ᱴᱟᱠᱟ ᱠᱮᱡᱤ ᱡᱟᱹᱱᱤᱡ ᱪᱚ᱾ ᱟᱨ ᱱᱚᱰᱮ ᱫᱚ ᱵᱮᱥᱤ ᱜᱮᱭᱟ ᱚᱸᱰᱮ ᱫᱚ ᱟᱲᱟᱭᱥᱚ ᱴᱟᱠᱟ ᱡᱟᱹᱱᱤᱡ ᱪᱚᱸ ᱦᱟᱸᱜ ᱚᱱᱰᱮ ᱵᱷᱤᱛᱨᱤ ᱫᱷᱟᱨᱮ ᱵᱷᱤᱛᱨᱤ ᱫᱷᱟᱨᱮ ᱟᱨ ᱦᱟᱱᱮ ᱦᱟᱸᱰᱮ ᱫᱚ ᱫᱩᱥᱚᱼᱼ ᱪᱚᱞᱞᱤᱥ᱾ ᱚᱱᱛᱮ ᱟᱨ ᱢᱤᱫᱴᱟᱝ ᱢᱮᱱᱟᱜ-ᱟ, ᱚᱱᱟ ᱡᱟᱦᱟᱸ ᱴᱷᱮᱱ ᱤᱭᱟᱹ ᱚᱱᱟᱹ ᱪᱤᱠᱮᱱ ᱯᱚᱠᱚᱲᱟ ᱟᱫᱚ ᱵᱟᱵᱚᱱ ᱡᱚᱢᱟᱵᱚᱱ ᱛᱟᱨ ᱞᱟᱦᱟ ᱠᱟᱛᱮᱜ ᱱᱟ ᱥᱮᱱᱟᱜ ᱞᱟᱦᱟ ᱠᱟᱛᱮᱜ ᱞᱮᱸᱜᱟᱛᱤ ᱫᱷᱟᱨᱮ ᱢᱤᱫᱴᱮᱱ ᱫᱚᱠᱟᱱ ᱢᱮᱱᱟᱜ-ᱟ ᱚᱸᱰᱮ ᱦᱚᱸ᱾ ᱚᱱᱟ ᱞᱟᱦᱟ ᱨᱮᱫᱚ ᱚᱱᱟ ᱫᱮᱥᱤ ᱥᱤᱢ ᱠᱚᱠᱚ ᱜᱮᱫ ᱠᱚᱣᱟ ᱦᱮᱸ ᱡᱟᱸᱦᱟᱴᱷᱮᱱ ᱪᱤᱠᱮᱱ ᱯᱚᱠᱚᱲᱟ ᱠᱚ ᱡᱚᱢ ᱦᱩᱭᱩᱜ-ᱟ, ᱚᱱᱟ ᱠᱟᱹᱴᱤᱡ ᱞᱟᱦᱟ ᱧᱚᱜ ᱨᱮ ᱚᱸᱰᱮ ᱫᱮᱥᱤ ᱥᱤᱢ ᱠᱚᱠᱚ ᱜᱮᱫ ᱠᱚᱣᱟ ᱚᱸᱰᱮ ᱦᱚᱸ ᱢᱤᱫᱴᱟᱝ ᱫᱚ ᱫᱚᱠᱟᱱ ᱢᱮᱱᱟᱜᱼᱟ ᱚᱸᱰᱮ ᱫᱚ ᱵᱟᱞᱮ ᱦᱟᱛᱟᱣ ᱵᱟᱲᱟᱭ ᱜᱮᱭᱟ ᱟᱨ ᱛᱟᱯᱚᱨᱮ ᱞᱮᱸᱜᱟᱛᱤ ᱫᱷᱟᱨᱮ ᱨᱮᱦᱚᱸ ᱢᱤᱫᱴᱟᱝ ᱫᱚᱠᱟᱱ ᱢᱮᱱᱟᱜ-ᱟ᱾ ᱚᱱᱟ ᱚᱸᱰᱮ᱾
ᱱᱚᱛᱮᱫᱚ ᱮᱠᱥᱚ ᱟᱥᱤ ᱴᱟᱠᱟ᱾
ᱦᱩᱸ ᱟ ᱟᱞᱮ ᱟᱲᱟᱭᱥᱚ ᱴᱟᱠᱟ ᱠᱟᱛᱮᱫ ᱡᱤᱞ ᱠᱤᱨᱤᱧ ᱠᱟᱛᱮᱫ ᱞᱮ ᱡᱚᱢ ᱜᱮᱭᱟ᱾ ᱟᱲᱟᱭᱥᱚ ᱴᱟᱠᱟ ᱠᱮᱡᱤ, ᱮᱢ ᱫᱚ
ᱟᱯᱮ ᱫᱚ ᱯᱚᱭᱥᱟ ᱠᱚ ᱵᱷᱮᱨ ᱜᱮᱛᱟ ᱯᱮᱭᱟ᱾
ᱦᱩᱸ ᱦᱟᱸᱰᱮ ᱦᱚᱸ ᱦᱟᱸᱱᱮ ᱦᱟᱸᱰᱮ ᱦᱟᱱᱮ ᱡᱟᱦᱟᱸ ᱨᱮ ᱨᱩᱴᱤᱧ ᱡᱚᱢᱟ ᱛᱟᱨ ᱦᱟᱱᱟ ᱫᱷᱟᱨᱮ ᱨᱮ ᱚᱱᱮ ᱡᱮᱞ ᱜᱮᱫ ᱫᱚᱠᱟᱱ ᱢᱮᱱᱟᱜ-ᱟ ᱚᱸᱰᱮ, ᱚᱸᱰᱮ ᱦᱚᱸ ᱟᱰᱦᱟᱭᱥᱚ ᱴᱟᱠᱟ᱾
ᱛᱟᱦᱚᱞᱮ ᱩᱱᱠᱩ ᱫᱩᱠᱩ ᱠᱷᱟᱨᱞᱯᱳᱥ ᱠᱚᱣᱟ ᱪᱮᱫ ᱪᱚᱝ?
ᱦᱮᱸ ᱩᱱᱠᱩ ᱫᱚ ᱠᱷᱟᱞ ᱯᱳᱥ᱾
ᱚᱱᱟ ᱠᱷᱟᱞ ᱯᱚᱥ ᱠᱷᱟᱱ ᱛᱚ ᱦᱩᱸ ᱠᱤᱱᱛᱩ ᱤᱧ ᱫᱚ ᱚᱱᱟ ᱦᱟᱨᱛᱟ ᱜᱤᱧ ᱠᱩᱥᱤᱭᱟᱹᱧ᱾
ᱪᱤᱠᱟᱹᱛᱮ ᱟᱹᱰᱤᱥ ᱜᱮ ᱵᱟᱢ ᱵᱩᱡ-ᱟ ᱦᱟᱨᱛᱟ ᱫᱚ?
ᱡᱮᱞ ᱥᱟᱞᱟᱜ ᱦᱟᱨᱛᱟ ᱛᱟᱸᱦᱮᱱ ᱢᱟ ᱚᱱᱟᱜᱮᱧ ᱠᱩᱥᱤᱭᱟᱜ ᱤᱧ ᱾
ᱤᱧ ᱫᱚ ᱚᱱᱟ ᱥᱚᱠᱛᱚ ᱥᱚᱠᱛᱚ ᱡᱟᱦᱟᱸ ᱛᱟᱸᱦᱮᱱᱟ ᱚᱱᱟᱧ ᱠᱩᱥᱤᱭᱟᱜᱼᱟ ᱾ ᱡᱮᱞ ᱥᱟᱜ ᱡᱮᱞ ᱡᱟᱝ ᱚᱱᱟ ᱡᱟᱦᱟᱸ ᱢᱮᱥᱟ ᱛᱟᱸᱦᱮᱱᱟ ᱚᱱᱟ ᱾
ᱦᱩᱸ᱾ ᱢᱩᱪᱟᱹᱫ ᱤᱪᱷᱟ ᱤᱭᱟᱹ ᱠᱚ ᱞᱟᱹᱭᱟ ᱟᱨ ᱚᱱᱟ ᱾ ᱯᱳᱞᱴᱨᱤᱭᱟᱜ ᱫᱚ ᱡᱮ ᱡᱟᱝ ᱨᱮᱜᱮ ᱤᱭᱟᱹ ᱛᱟᱠᱚ ᱨᱳᱜᱽ ᱾
ᱰᱟᱝ ᱨᱮ?
ᱦᱩᱸ ᱾ ᱰᱟᱝᱨᱮ ᱨᱳᱜᱽ ᱛᱟᱠᱚ, ᱡᱟ ᱡᱟᱝ ᱨᱮ ᱾
ᱯᱳᱞᱴᱨᱤ ᱡᱤᱞ ᱫᱚ ᱡᱚᱢ ᱵᱟᱝ ᱵᱷᱟᱜᱮᱭᱟ, ᱛᱟᱹ ᱨᱮᱦᱚᱢ ᱪᱤᱠᱟᱹᱭᱟ ᱾ ᱡᱚᱢ ᱦᱩᱭᱩᱜ ᱠᱟᱱᱟ᱾
ᱦᱩᱸ ᱾
ᱯᱳᱞᱴᱨᱤ ᱡᱤᱞ ᱵᱟᱢ ᱧᱟᱢ ᱠᱷᱟᱱ ᱫᱚ ᱵᱟᱜᱽ ᱡᱤᱞ ᱮᱢ ᱧᱟᱢ ᱠᱷᱟᱱ ᱾
ᱟᱹᱣᱨᱤ ᱯᱳᱞᱴᱨᱤ ᱫᱚ ᱪᱮᱫ ᱫᱮᱥᱤ ᱥᱤᱢ ᱦᱚᱸᱛᱚ ᱢᱮᱱᱟᱜ ᱠᱚᱣᱟ ᱾ ᱫᱮᱥᱤ ᱥᱤᱢ ᱜᱮ ᱦᱮᱸ ᱱᱟᱠᱦᱟ ᱥᱮᱱ ᱨᱮᱱᱟᱜ ᱠᱟᱱ ᱫᱚ ᱚᱫᱦᱮᱠ ᱠᱚᱛᱮ ᱾
ᱥᱤᱢ ᱤᱭᱟᱹ ᱥᱤᱢ ᱛᱤᱱᱟᱹᱜ ᱠᱟᱛᱮᱜ ᱫᱟᱢ?
ᱥᱤᱢ ᱵᱮᱥᱤ ᱜᱮᱭᱟ ᱾ ᱡᱟᱹᱱᱤᱡ ᱪᱚᱝ ᱱᱚᱣᱟ ᱜᱮ ᱡᱩᱫᱤ ᱯᱳᱞᱴᱨᱤ ᱡᱤᱞ ᱜᱮ ᱡᱩᱫᱤ ᱟᱨᱟᱭᱥᱚ ᱴᱟᱠᱟ ᱦᱩᱭᱩᱜᱼᱟ ᱛᱟᱦᱚᱞᱮ ᱚᱱᱟ ᱫᱚ ᱛᱤᱱ ᱛᱤᱱᱥᱚ ᱪᱟᱨᱥᱚ ᱴᱟᱠᱟ ᱫᱚ ᱦᱩᱭᱩᱜ ᱜᱮᱭᱟ ᱡᱟᱹᱱᱤᱡ ᱪᱚᱝ᱾
ᱦᱩᱸ᱾
ᱜᱮᱰᱮ ᱡᱮᱞ ᱦᱚᱸᱠᱚ ᱟᱹᱠᱷᱨᱤᱧᱟᱠᱚ ᱚᱱᱟ ᱨᱮ ᱟᱞᱮ ᱡᱟᱦᱟᱸᱨᱮ ᱫᱚᱠᱟ ᱚᱱᱟ ᱵᱟᱞᱮ ᱦᱟᱛᱟᱣᱟ ᱡᱮ ᱚᱸᱰᱮ ᱫᱚ ᱜᱮᱰᱮ ᱡᱤᱞ ᱦᱚᱸ ᱟᱹᱠᱷᱨᱤᱧᱟᱭ᱾ ᱜᱮᱰᱮ ᱡᱤᱞ ᱮᱢ ᱡᱚᱢ ᱵᱟᱣ ᱟᱠᱟᱫᱟ ᱜᱮᱰᱮ ᱡᱤᱞ ᱮᱢ ᱡᱚᱢ ᱵᱟᱲᱟᱣ ᱟᱠᱟᱫᱟᱢ?
ᱵᱟᱦ᱾
ᱦᱩᱸ᱾
ᱤᱧ ᱫᱚ ᱵᱟᱹᱧ ᱡᱚᱢ ᱜᱤᱭᱟ ᱜᱮᱰᱮ ᱡᱤᱞ ᱫᱚ ᱾
ᱤᱧ ᱦᱚᱸ ᱵᱟᱹᱧ ᱡᱚᱢᱟ ᱚᱱᱟ ᱛᱮ ᱜᱮᱧ ᱠᱩᱞᱤ ᱠᱮᱫ ᱢᱮᱭᱟ ᱵᱩᱡᱷᱟᱹᱣ ᱾ ᱛᱟᱹᱣ ᱨᱮᱦᱚᱸᱢ ᱡᱚᱢ ᱵᱟᱲᱟ ᱟᱠᱟᱫᱟ?
ᱟᱨ ᱟᱢ ᱫᱚ ᱪᱮᱫᱟᱜ ᱵᱟᱢ ᱡᱚᱢ ᱜᱮᱭᱟ?
ᱡᱚᱢᱟ᱾ ᱟᱢ ᱫᱚ ᱪᱮᱫ ᱞᱟᱹᱜᱤᱫ ᱵᱟᱢ ᱡᱚᱢᱟ?
ᱦᱩᱸ᱾ ᱞᱟᱹᱭ ᱫᱤᱧ ᱞᱟᱦᱟᱛᱮ ᱠᱷᱚᱱᱟᱜ ᱜᱮ ᱵᱟᱢ ᱡᱚᱢ ᱜᱮᱭᱟ?
ᱦᱚᱸ ᱪᱮᱫ ᱟᱢ ᱫᱚ ᱪᱮᱫ ᱮᱢ ᱢᱮᱱᱫᱟ? ᱱᱮᱛᱟᱨ ᱱᱮᱛᱟᱨ ᱱᱮᱛᱟᱨ ᱜᱮ ᱱᱮᱛᱟᱨ ᱱᱮᱛᱟᱨ ᱜᱮ ᱵᱟᱹᱧ ᱡᱚᱢᱫᱟ ᱥᱮ ᱪᱮᱫ?
ᱞᱟᱦᱟᱛᱮ ᱞᱟᱦᱟ ᱚᱲᱟᱜ ᱦᱚᱲ ᱫᱚᱠᱚ ᱡᱚᱢ ᱜᱮ᱾
ᱦᱮᱸ ᱟᱞᱮ ᱚᱲᱟᱜ ᱦᱚᱲ ᱡᱚᱛᱚ ᱡᱤᱞ ᱠᱚ ᱡᱚᱢᱟ ᱰᱟᱝᱨᱤ ᱥᱩᱠᱨᱤ ᱢᱮᱨᱚᱢ ᱾ ᱪᱤᱞᱤ ᱦᱚ ᱵᱟᱠᱚ ᱵᱟᱫ ᱠᱚᱣᱟ ᱢᱤᱫ ᱫᱷᱟᱨᱮ ᱛᱮ ᱡᱚᱛᱚ ᱡᱚᱛᱚᱢ ᱡᱚᱢ ᱤᱫᱤᱭᱟᱠᱚ ᱾
ᱦᱩᱸ᱾
ᱪᱮᱫ ᱛᱮᱞᱮ ᱢᱟᱢᱟ
ᱫᱚᱦᱚᱭ ᱞᱟᱹᱭ ᱫᱟᱹᱧ ᱫᱚᱦᱚᱭᱫᱟᱹᱧ ᱟᱢ ᱯᱷᱳᱱᱟ ᱢᱮ᱾
ᱦᱮᱸ᱾
ᱦᱳ᱾